ᱮ ᱰᱤᱥᱴᱟᱵᱽ ᱪᱮᱫ ᱦᱚᱸᱵᱟᱞᱤᱧ ᱫᱩᱲᱩᱵ ᱟᱠᱟᱱᱟ
ᱚᱦᱮ ᱦᱮᱸᱢᱟ ᱪᱮᱫ ᱢᱮᱱ ᱮᱫᱟ ᱢᱟ ᱞᱟᱹᱭ ᱵᱤᱱ
ᱚ ᱞᱟᱹᱭᱮᱫ ᱛᱟᱦᱮᱱᱟ ᱞᱤᱧ ᱠᱟᱹᱴᱤᱡ ᱰᱤᱥᱴᱟᱵᱽ ᱦᱩᱭᱮᱱ ᱛᱟᱞᱤᱧᱟ ᱤᱭᱟᱹᱴᱟᱜ
ᱚ
ᱢᱟᱱᱮ ᱡᱚᱠᱷᱚᱱ ᱠᱚᱞᱟᱵᱤᱱ ᱠᱟᱱ ᱛᱟᱦᱮᱱ ᱤᱨᱚᱨ ᱫᱮᱠᱷᱟᱣ ᱠᱮᱫᱟᱭ ᱛᱚ
ᱦᱚ
ᱦᱩᱸ
ᱟᱪᱷᱟ
ᱛᱟᱨᱯᱚᱨᱮ ᱪᱮᱫ ᱵᱮᱤᱱ ᱞᱟᱹᱭᱮᱫ ᱦᱮᱸ ᱱᱤᱭᱟᱹ ᱱᱟᱢᱵᱟᱨ ᱛᱮᱜᱮ ᱞᱤᱧ ᱯᱷᱳᱱ ᱟᱵᱮᱱ ᱠᱟᱱ ᱛᱟᱦᱮᱱᱟ
ᱟᱨ ᱪᱮᱫ ᱵᱤᱱ ᱞᱟᱹᱭᱮᱫ ᱛᱟᱦᱮᱸᱜ ᱫᱚ ᱪᱮᱫ ᱵᱤᱱ ᱞᱟᱹᱭᱮᱫ ᱛᱟᱦᱮᱸ ᱫᱚ ᱚᱱᱟ ᱠᱟᱹᱴᱤᱡ ᱞᱟᱝ ᱞᱟᱹᱭ ᱞᱟᱹᱭ ᱛᱵᱤᱱ ᱤᱭᱟᱹ ᱛᱚᱯᱟᱜ ᱠᱮᱫᱟᱞᱟᱝ ᱚᱱᱟ ᱜᱮᱞᱟᱝ ᱞᱟᱦᱟ ᱤᱫᱤᱭᱟ
ᱚ ᱚᱱᱟᱠᱚᱧ ᱟᱹᱞᱤᱧ ᱞᱤᱧ ᱢᱮᱱᱮᱫ ᱛᱟᱦᱮᱱᱟ ᱡᱮ ᱫᱟᱜᱢᱟᱲᱤ ᱠᱚ ᱧᱩ ᱵᱟᱲᱟ ᱠᱮᱫ ᱯᱮ
ᱦᱮᱸ ᱡᱚᱢ ᱵᱟᱲᱟ ᱟᱠᱟᱫ ᱜᱮᱭᱟᱞᱤᱧ ᱦᱩᱭᱮᱱ ᱜᱮᱭᱟ ᱚᱱᱮ ᱛᱤᱱᱟᱹᱜ ᱫᱤᱜᱮ ᱟᱲᱟᱭᱴᱟ ᱫᱤᱜᱮ ᱟᱲᱟᱭ ᱫᱚ ᱵᱟᱝ ᱫᱮᱰᱴᱟ ᱫᱤᱜᱮ
ᱦᱳᱭ
ᱟᱵᱤᱱ ᱵᱤᱱ ᱡᱚᱢ ᱠᱟᱫᱟ ᱥᱮ ᱵᱟᱝᱟ
ᱦᱳᱭ ᱟᱹᱞᱤᱧ ᱦᱚᱸ ᱱᱚᱜᱼᱚᱭ ᱡᱚᱢ ᱵᱟᱲᱟ ᱠᱟᱛᱮᱜ ᱱᱚᱜᱼᱚᱭ ᱞᱤᱧ ᱫᱩᱲᱩᱵ ᱵᱟᱲᱟ ᱠᱟᱱᱟ ᱱᱤᱛᱚᱜ
ᱦᱩᱸ
ᱛᱟᱦᱞᱮ ᱜᱚᱝᱠᱮ ᱞᱟᱹᱭ ᱵᱤᱱ
ᱦᱮ ᱟᱵᱮᱱ ᱜᱮ ᱢᱟᱲᱟᱝ ᱞᱟᱹᱭᱵᱤᱱ ᱥᱮ ᱛᱟᱨᱯᱚᱨ ᱟᱞᱤᱧ ᱞᱤᱧ ᱢᱮᱱᱫᱟ
ᱚ ᱞᱟᱹᱭ ᱫᱟᱞᱤᱧ ᱛᱟᱦᱞᱮ ᱟ ᱚᱱᱟ ᱟᱯᱮᱭᱟᱜ ᱚᱱᱟ ᱠᱚᱞᱮᱡᱽ ᱨᱮᱱᱟᱜ ᱚᱱᱟ ᱤᱭᱟᱹ ᱠᱚ ᱠᱮᱢᱯᱟᱥ ᱠᱚ ᱱᱟᱯᱟᱭ ᱜᱮᱵᱤᱱ ᱵᱩᱡᱟ ᱥᱮ ᱪᱮᱫᱠᱟ ᱢᱟᱱᱮ ᱪᱮᱫᱠᱟ ᱵᱩᱡᱷᱟᱹᱜᱼᱟ
ᱦᱩᱸ ᱟᱹᱞᱤᱧᱟᱜ ᱢᱮᱱ ᱛᱮᱫᱚ ᱡᱚᱛᱚᱜᱮ ᱱᱟᱯᱟᱭ ᱠᱟᱫᱟ ᱟᱨ ᱱᱟᱯᱟᱭ ᱜᱮ ᱢᱮᱱᱟᱜ ᱟᱠᱟᱫᱟ ᱟᱨ ᱡᱚᱛᱚ ᱜᱮ ᱢᱟᱱᱮ ᱵᱷᱟᱜᱮ ᱜᱮ ᱵᱩᱡᱷᱟᱹᱜ ᱜᱮᱭᱟ ᱚᱱᱟ ᱫᱚ
ᱵᱷᱟᱜᱮ ᱜᱮ ᱛᱟᱦᱞᱮ
ᱦᱳᱭ
ᱛᱚ ᱚᱱᱛᱮᱱᱟᱜ ᱫᱤᱥᱚᱢ ᱠᱚ ᱫᱤᱥᱚᱢ ᱠᱚ ᱱᱟᱯᱟᱭ ᱜᱮ ᱢᱚᱱᱮᱦᱚᱭ ᱟᱞᱮ ᱱᱚᱛᱮ ᱠᱷᱚᱱ ᱦᱚᱸ
ᱜᱚᱝᱠᱮ ᱟᱹᱞᱤᱧ ᱫᱚ ᱢᱮᱱᱟᱞᱤᱧ ᱱᱚᱛᱮ ᱫᱚ ᱚᱱᱛᱮ ᱠᱷᱚᱱᱟᱜ ᱡᱟᱦᱟᱸ ᱮᱠᱴᱩ ᱞᱤᱧ ᱟᱸᱡᱚᱢ ᱠᱟᱫᱟ ᱱᱚᱛᱮ ᱠᱷᱚᱱᱟᱜ ᱫᱚ ᱯᱩᱨᱟᱹ ᱴᱟᱺᱰᱤ ᱧᱚᱜ ᱜᱮᱭᱟ ᱛᱚ ᱚᱱᱛᱮ ᱦᱚᱸ ᱴᱟᱺᱰᱤ ᱜᱮᱭᱟ ᱟᱫᱚ ᱠᱤᱪᱷᱩ ᱜᱟᱱ ᱡᱟᱭᱜᱟ ᱨᱮᱫᱚ ᱢᱮᱱᱟᱜ ᱠᱟᱫᱟ ᱚᱱᱠᱟ ᱵᱤᱨᱵᱩᱨᱩ ᱥᱚᱢᱚᱛᱚᱞ ᱡᱟᱭᱜᱟ ᱨᱮᱜᱮ
ᱦᱩᱸ
ᱟᱨ ᱱᱚᱛᱮ ᱨᱮᱫᱚ ᱵᱤᱨ ᱵᱩᱨᱩ ᱪᱮᱫ ᱦᱚᱸ ᱵᱟᱹᱱᱩᱜ ᱠᱟᱫᱟ ᱫᱟᱨᱮ ᱯᱟᱞᱟ ᱦᱚᱸ ᱢᱮᱱᱞᱮᱱᱠᱷᱟᱱ ᱫᱚ ᱚᱱᱠᱟ ᱟᱭᱢᱟ ᱡᱟᱹᱥᱛᱤ ᱫᱚ ᱵᱟᱹᱱᱩᱜ ᱠᱟᱫᱟ ᱚᱱᱠᱟ ᱯᱷᱟᱸᱠᱟ ᱜᱮᱭᱟ
ᱦᱮᱸ
ᱟᱨ ᱚᱱᱠᱟ ᱧᱮᱞ ᱛᱮᱫᱚ ᱵᱮᱱ ᱢᱮᱱ ᱞᱮᱠᱷᱟᱱ ᱫᱚ ᱱᱚᱛᱮ ᱫᱚ ᱴᱟᱺᱰᱤ ᱫᱤᱥᱚᱢ ᱠᱟᱱᱟ
ᱦᱩᱸ ᱛᱟᱦᱞᱮ ᱚᱱᱛᱮ ᱫᱚ ᱴᱟᱺᱰᱤ ᱫᱤᱥᱚᱢ ᱠᱟᱱᱟ ᱱᱚᱛᱮ ᱫᱚ ᱵᱤᱨ ᱫᱤᱥᱚᱢ ᱠᱟᱱᱟ
ᱦᱳᱭ ᱦᱳᱭ
ᱱᱟᱯᱟᱭ ᱜᱮᱭᱟ ᱛᱟᱦᱞᱮ ᱪᱟᱥᱵᱟᱥ ᱫᱚ ᱵᱷᱟᱜᱮ ᱜᱮᱠᱚ ᱪᱟᱥ ᱵᱟᱲᱟᱭ ᱜᱮᱭᱟ ᱥᱮ ᱵᱟᱝ ᱜᱮ
ᱜᱚᱝᱠᱮ ᱟᱹᱞᱤᱧ ᱡᱚᱛᱚ ᱴᱩᱠᱩ ᱞᱤᱧ ᱵᱟᱲᱟᱭᱟ ᱥᱮᱞᱤᱧ ᱧᱮᱞ ᱵᱟᱲᱟ ᱠᱟᱫᱟ ᱱᱚᱰᱮ
ᱦᱮᱸ
ᱦᱮᱸ ᱪᱟᱥ ᱫᱤᱠ ᱛᱮᱫᱚ ᱠᱚ ᱱᱩᱠᱩ ᱱᱚᱛᱮ ᱨᱮᱱ ᱦᱚᱲ ᱫᱚᱠᱚ ᱟᱭᱢᱟ ᱠᱚ ᱪᱟᱥ ᱪᱟᱥ ᱜᱮᱭᱟ
ᱦᱩᱸ ᱛᱟᱦᱞᱮ ᱦᱩᱲᱩ ᱠᱚ ᱢᱟᱱᱮ ᱦᱩᱲᱩ ᱠᱚᱠᱚ ᱪᱟᱥᱟ ᱥᱮ ᱟᱨᱦᱚᱸ ᱤᱱᱟᱹ ᱵᱟᱫ ᱛᱮ ᱟᱵᱟᱨ ᱪᱮᱫ ᱡᱤᱱᱤᱥ ᱪᱮᱫ ᱥᱚᱵᱽᱡᱤᱠᱚ ᱪᱟᱥ ᱜᱮᱭᱟ
ᱦᱚᱭ ᱥᱚᱵᱽᱡᱤ ᱫᱚ ᱵᱟᱹᱞᱤᱧ ᱧᱮᱞ ᱠᱟᱜ ᱠᱚᱣᱟ ᱠᱤᱱᱛᱩ ᱦᱩᱲᱩ ᱟᱨ ᱚᱱᱟ ᱟᱞᱩ
ᱦᱩᱸ
ᱟᱨ ᱦᱩᱭᱩᱜ ᱠᱟᱱᱟ ᱚᱱᱟ ᱵᱟᱫᱟᱢ ᱚᱱᱟ ᱫᱚᱞᱤᱧ ᱧᱮᱞ ᱟᱠᱟᱫ ᱠᱚᱣᱟ ᱡᱮ ᱚᱱᱟ ᱠᱚᱫᱚ ᱟᱭᱢᱤ ᱡᱟᱹᱥᱛᱤ ᱡᱟᱹᱥᱛᱤ ᱜᱮᱠᱚ ᱪᱟᱥ ᱜᱮᱭᱟ ᱱᱤᱛᱚᱜ।
ᱦᱩᱸ
ᱟᱞᱩ ᱵᱟᱫᱟᱢ ᱟᱨ ᱤᱭᱟᱹ।
ᱦᱳᱭ ᱦᱩᱲᱩ ᱼᱼ
ᱦᱩᱲᱩ ᱦᱩᱲᱩ
ᱦᱳᱭ ᱟᱨ ᱤᱭᱟᱹ ᱚᱱᱟ ᱼᱼ ᱛᱟᱨᱯᱚᱨᱮ ᱦᱩᱲᱩ ᱯᱚᱨᱮ ᱜᱮ ᱚᱱᱮ ᱚᱱᱟ ᱛᱤᱞ ᱠᱚ ᱛᱟᱯᱚᱨ ᱚᱱᱟ ᱼᱼ ᱡᱟᱦᱟᱸ ᱵᱚᱱ ᱦᱚᱲ ᱛᱮᱵᱚᱱ ᱢᱮᱛᱟᱜ ᱠᱟᱱᱟ ᱛᱤᱞᱢᱤᱧ ᱟᱨ ᱛᱩᱲᱤ ᱚᱱᱟ ᱠᱚ।
ᱱᱚᱣᱟ ᱠᱚ ᱚᱱᱛᱮ ᱦᱚᱸᱯᱮ ᱮᱨ ᱜᱮᱭᱟ?
ᱦᱳᱭ ᱱᱚᱛᱮ ᱦᱚᱸᱠᱚ ᱮᱨ ᱜᱮᱭᱟ।
ᱦᱩᱸ ᱚᱱᱟ ᱠᱚᱫᱚ ᱱᱚᱜ ᱚᱭ ᱦᱩᱲᱩ ᱠᱚ ᱮᱨ ᱯᱚᱨᱮ ᱜᱮᱛᱚ ᱠᱟᱹᱴᱤᱡ ᱱᱷᱟᱜ ᱨᱚᱦᱚᱲ ᱨᱚᱦᱚᱲ ᱡᱟᱭᱜᱟ ᱛᱚᱠᱷᱚᱱ ᱫᱚ ᱩᱱ ᱥᱚᱢᱚᱭ ᱠᱚ ᱮᱨ ᱜᱮ ᱚᱱᱟ ᱠᱟᱫᱚ
ᱦᱳᱭ ᱦᱳᱭ ᱟᱨ ᱟᱹᱞᱤᱧᱟᱜ ᱚᱲᱟᱜ ᱥᱮᱱ ᱢᱮᱱ ᱞᱮᱱᱠᱷᱟᱱ ᱫᱚ ᱚᱱᱛᱮ ᱫᱚᱞᱤᱧ ᱮᱱᱟ ᱢᱤᱫ ᱼᱼ ᱡᱟᱦᱟ ᱜᱮ ᱠᱚ ᱨᱚᱦᱚᱭ ᱜᱮᱭᱟ ᱦᱩᱲᱩᱜᱮ।
ᱦᱩᱸ
ᱟᱨ ᱵᱟᱠᱤ ᱴᱟᱭᱤᱢ ᱠᱚᱨᱮ ᱫᱚ ᱚᱱᱟ ᱥᱚᱵᱡᱤ ᱠᱚᱠᱚ ᱟᱱᱟᱡ ᱠᱚ ᱠᱚ ᱥᱚᱵᱡᱤ ᱠᱚᱠᱚ ᱨᱚᱦᱚᱭ ᱜᱮᱭᱟ।
ᱦᱩᱸ
ᱡᱮ ᱡᱮᱞᱮᱠᱟᱞᱤᱧ ᱢᱮᱱᱟ ᱚᱱᱮ ᱼᱼ ᱡᱟᱦᱟᱸ ᱠᱷᱤᱨᱟ ᱠᱚᱸᱰᱷᱟ ᱦᱚᱛᱚᱛ। ᱵᱮᱸᱜᱟᱲ ᱢᱟᱹᱨᱤᱪ। ᱟᱨᱚᱦ ᱟᱲᱟᱜ ᱥᱟᱠᱟᱢ ᱠᱚ ᱟᱹᱰᱤ ᱟᱭᱢᱟ ᱞᱮᱠᱟᱱᱟᱜ ᱜᱮ ᱢᱮᱱᱟᱜ ᱟᱠᱟᱫᱟ᱾ ᱚᱱᱟ ᱠᱚᱦᱚᱸ ᱠᱚ ᱼᱼ ᱨᱚᱦᱚᱭ ᱠᱟᱜ ᱜᱮᱭᱟ।
ᱦᱩᱸ ᱛᱟᱦᱟᱞᱮ ᱦᱟᱨᱟ ᱵᱩᱨᱩ ᱫᱚ ᱱᱚᱛᱮ ᱨᱮᱜᱮ ᱛᱟᱦᱟᱞᱮ ᱵᱟ᱾ ᱟ ᱟᱹᱛᱩ ᱫᱤᱥᱚᱢ ᱥᱮᱫ ᱨᱮᱫᱚ ᱵᱟᱝᱟ?
ᱫᱚ ᱠᱟᱹᱴᱤᱡ ᱠᱷᱚᱱᱟᱜ ᱱᱚᱛᱮ ᱨᱮᱜᱮᱞᱤᱧ ᱛᱟᱦᱮᱱ ᱠᱟᱱ ᱛᱟᱦᱮᱱᱟ᱾ ᱟᱨ ᱱᱚᱛᱮ ᱨᱮ ᱼᱼ ᱦᱮᱸ ᱢᱩᱪᱟᱹᱫ ᱦᱚᱴᱚ ᱠᱟᱛᱮᱫ ᱞᱤᱧ ᱪᱟᱞᱟᱜᱼᱟ।
ᱦᱚ ᱱᱚᱛᱮ ᱨᱮᱫᱚ ᱛᱟᱦᱟᱞᱮ ᱚᱱᱠᱟ ᱼᱼ ᱯᱮᱲᱟ ᱯᱮᱲᱟ ᱠᱚ ᱥᱮ ᱱᱚᱝ ᱤᱭᱟᱹ ᱵᱟᱝᱜᱮ ᱯᱮᱲᱟ ᱠᱚᱫᱚ? ᱯᱮᱲᱟ ᱠᱚ ᱚᱲᱟᱜ ᱨᱮᱵᱤᱱ ᱛᱟᱦᱮᱱ
ᱵᱟᱝ ᱵᱟᱝ ᱯᱮᱲᱟ ᱠᱚᱫᱚ ᱵᱟᱹᱱᱩᱜ ᱠᱟᱜ ᱠᱚᱣᱟ ᱱᱚᱛᱮ ᱨᱮᱫᱚ᱾ ᱟᱫᱚ ᱼᱼ ᱮᱸᱻ ᱢᱤᱫᱴᱟᱱ ᱠᱟᱠᱩ ᱜᱮ ᱦᱟᱸᱜ ᱱᱚᱛᱮ ᱨᱮᱫᱚᱭ ᱛᱟᱦᱮᱱ ᱠᱟᱱ ᱛᱟᱦᱮᱱᱟᱭ᱾
ᱦᱮᱸ
ᱛᱚ ᱩᱱᱤ ᱦᱚᱸ ᱢᱟᱥᱴᱟᱨᱤᱡ ᱠᱟᱱ ᱛᱟᱦᱮᱱᱟᱭ ᱩᱱᱤ ᱫᱚᱚ ᱦᱟᱭ ᱤᱥᱠᱩᱞ ᱨᱮᱱ ᱴᱤᱪᱟᱨᱮ ᱛᱟᱦᱮᱸ ᱞᱮᱱᱟᱭ।
ᱦᱩᱸ
ᱛᱚ ᱩᱱᱤ ᱛᱷᱚᱨᱳ ᱛᱮᱜᱮ ᱱᱚᱰᱮ ᱫᱚᱞᱤᱧ ᱦᱮᱡ ᱞᱮᱱᱟ।
ᱦᱮᱸ
ᱟᱨ ᱵᱟᱝ ᱩᱱᱤ ᱴᱷᱮᱡ ᱜᱮᱞᱤᱧ ᱛᱟᱦᱮᱱ ᱠᱟᱱ ᱛᱟᱦᱮᱱᱟ।
ᱦᱩᱸ
ᱮᱨᱯᱚᱨᱮ ᱩᱱᱤ ᱫᱚ ᱨᱤᱴᱟᱱ ᱠᱟᱱᱟ ᱴᱮᱱᱮᱥᱯᱷᱟᱨ ᱠᱟᱱᱟᱭ ᱮᱴᱟᱜ ᱥᱮᱱ।
ᱦᱩᱸ ᱱᱤᱛᱚᱜ ᱫᱚ ᱚᱠᱟ ᱥᱮᱱ ᱪᱟᱣ ᱠᱟᱱᱟᱭ?
ᱦᱳᱭ ᱯᱩᱨᱩᱞᱤᱭᱟᱹ ᱚᱱᱛᱮ।
ᱚᱻ ᱟᱪᱪᱷᱟ ᱟᱪᱪᱷᱟ।
ᱦᱳᱭ
ᱛᱟᱦᱟᱞᱮ ᱱᱤᱛᱚᱜ ᱫᱚ ᱪᱮᱫ ᱢᱮᱥ ᱨᱮ ᱢᱮᱱᱟᱜ ᱵᱤᱱᱟ ᱥᱮ ᱱᱚᱭᱟ ᱦᱚᱳᱥᱴᱮᱞ ᱠᱚᱨᱮ?
ᱵᱟᱝ ᱦᱳᱥᱴᱮᱞ ᱥᱩᱵᱤᱫᱷᱟ ᱢᱮᱱᱟᱜ ᱟᱠᱟᱫᱟ ᱛᱚ ᱟᱫᱚ ᱢᱮᱥ ᱠᱚᱫᱚ ᱵᱟᱹᱞᱤᱧ ᱦᱟᱛᱟᱣ ᱟᱠᱟᱫᱟ।
ᱚ ᱛᱟᱦᱚᱞᱮ ᱦᱳᱥᱴᱮᱞ ᱨᱮ ᱢᱮᱱᱟᱜ ᱠᱤᱱᱟᱹ
ᱦᱳᱭ ᱦᱳᱭ ᱟᱹᱰᱤ ᱟᱭᱢᱟ ᱜᱟᱛᱮ ᱜᱤᱫᱽᱨᱟᱹ ᱜᱮ ᱢᱮᱱᱟᱜ ᱟᱠᱟᱫ ᱠᱚᱣᱟ ᱚᱱᱛᱮ ᱨᱮᱱ᱾
ᱦᱩᱸ ᱟᱯᱮ ᱛᱩ ᱥᱮᱱ
ᱟᱛᱳ ᱨᱮᱱ ᱢᱮᱱ ᱞᱮᱠᱷᱟᱡ ᱫᱚ ᱵᱟᱝ ᱜᱟᱱᱚᱜᱼᱟ᱾ ᱚᱱᱠᱟ ᱢᱟᱱᱮ ᱟᱞᱮ ᱥᱩᱨ ᱥᱩᱯᱩᱨ ᱠᱚᱨᱮᱱ ᱫᱚ
ᱦᱮᱸ ᱥᱩᱨ ᱥᱩᱯᱩᱨ ᱨᱮᱱ ᱠᱚᱣᱟ᱾
ᱦᱳᱭ ᱦᱳᱭ
ᱛᱟᱦᱚᱞᱮ ᱟᱫᱚ ᱵᱚᱞ ᱠᱚᱵᱤᱱ ᱛᱷᱤᱭᱟᱹ ᱵᱟᱲᱟᱭ ᱜᱮᱭᱟ ᱥᱮ ᱵᱟᱝ ᱟ?
ᱦᱳᱭ ᱜᱚᱝᱠᱮ ᱟᱹᱞᱤᱧ ᱠᱷᱮᱞᱳᱜ ᱜᱮᱭᱟ ᱵᱚᱞ ᱠᱚ᱾
ᱦᱮᱸ ᱦᱩᱸ ᱛᱮᱦᱮᱧ ᱜᱟᱯᱟ ᱢᱟ ᱱᱚᱜᱼᱚᱭ ᱱᱚᱝᱠᱟᱭ ᱫᱟᱜ ᱟᱵᱚᱱ ᱠᱟᱱᱟᱭ ᱛᱟᱦᱚᱞᱮ ᱵᱚᱞ ᱛᱷᱤᱭᱟᱹ ᱨᱮᱫᱚ ᱵᱟᱹᱵᱤᱱ ᱪᱟᱞᱟᱜ ᱠᱟᱱᱟ ᱫᱟᱜ ᱠᱚᱨᱮ ᱫᱚ
ᱵᱟᱹᱞᱤᱧ ᱪᱟᱞᱟᱣ ᱠᱟᱱᱟ ᱟᱨᱚ ᱚᱱᱮ ᱛᱚ ᱟᱹᱞᱤᱧᱟᱜ ᱮᱠᱡᱟᱢ ᱠᱚ ᱛᱟᱦᱮᱸ ᱞᱮᱱᱟ ᱛᱚ ᱚᱱᱟ ᱠᱚ ᱦᱳᱭ᱾ ᱚᱱᱟ ᱠᱚ ᱫᱤᱠ ᱫᱤᱭᱮ ᱛᱮᱦᱮᱧ ᱫᱚᱞᱤᱧ ᱢᱚᱱᱮᱭ ᱮᱫᱟ ᱡᱮ ᱛᱮᱧ ᱫᱚᱞᱤᱧ ᱪᱟᱞᱟᱜᱼᱟ᱾ ᱟᱫᱚ ᱠᱟᱹᱴᱤᱡ ᱯᱷᱟᱜ ᱞᱮᱠᱷᱟᱡ ᱫᱚᱞᱤᱧ ᱪᱟᱞᱟᱜ ᱜᱮᱭᱟ ᱛᱮᱦᱮᱧ ᱫᱚ
ᱦᱳ
ᱦᱩᱸ ᱞᱟᱹᱭ ᱫᱟᱹᱧ ᱠᱟᱹᱴᱤᱡ ᱢᱟᱱᱮ ᱡᱟᱜᱮ ᱠᱟᱹᱴᱤᱡ ᱚᱱᱟ ᱞᱮᱠᱷᱟᱡ ᱫᱚ ᱠᱟᱹᱴᱤᱡ ᱢᱚᱱᱮ ᱠᱚᱦᱚᱸ ᱦᱟᱞᱠᱟᱜᱼᱟ᱾
ᱦᱮᱸ
ᱡᱟᱦᱟᱸ ᱠᱚ ᱤᱭᱟᱹ ᱠᱚ ᱛᱟᱦᱮᱸ ᱞᱮᱱᱟ᱾
ᱦᱩᱸ ᱪᱤᱱᱛᱟᱹ ᱠᱚ ᱡᱟᱦᱟᱱᱟᱜ ᱠᱚ ᱠᱟᱹᱴᱤᱡ ᱢᱚᱱᱮ ᱠᱟᱹᱴᱤᱡ ᱯᱷᱨᱮᱥ ᱧᱚᱜᱼᱟ ᱵᱚᱞᱮ ᱟᱞᱜᱟ ᱧᱚᱜ ᱵᱩᱡᱷᱟᱹᱜᱼᱟ᱾ ᱠᱷᱟᱹᱞᱤ ᱠᱷᱟᱹᱞᱤ ᱛᱮ ᱢᱟᱱᱮ ᱢᱚᱱᱮ ᱠᱚ ᱴᱷᱤᱠ ᱧᱚᱜ ᱵᱩᱡᱷᱟᱹᱜᱼᱟ ᱵᱚᱦᱚᱜ ᱠᱚᱨᱮ ᱵᱷᱟᱨᱤ ᱵᱷᱟᱹᱨᱤ ᱵᱟᱝ ᱵᱩᱡᱷᱟᱹᱜᱼᱟ ᱠᱷᱮᱞ ᱞᱮᱠᱷᱟᱱ
ᱦᱳᱭ ᱟᱵᱤᱱ ᱫᱚ ᱟᱵᱤᱱ ᱛᱟᱦᱚᱞᱮ ᱜᱚᱝᱠᱮ ᱟᱵᱤᱱ ᱫᱚ ᱪᱮᱫ ᱞᱮᱠᱟ ᱢᱮᱥ ᱨᱮᱜᱮ ᱥᱮ, ᱦᱳᱥᱴᱮᱞ ᱨᱮᱜᱮ ᱵᱤᱱ ᱛᱟᱦᱮᱱᱟ?
ᱵᱟᱝ ᱢᱮᱥ ᱞᱤᱧ ᱛᱟᱦᱮᱸᱱᱟ ᱟᱹᱞᱤᱧ ᱫᱚ᱾
ᱚ ᱦᱳᱥᱴᱮᱞ ᱥᱩᱵᱤᱫᱟ ᱠᱚᱫᱚ ᱵᱟᱹᱱᱩᱜ ᱟᱠᱟᱫᱟ ᱚᱱᱛᱮ ᱨᱮ
ᱦᱮᱸ ᱦᱳᱥᱴᱮᱞ ᱥᱩᱵᱤᱫᱷᱟ ᱢᱮᱱᱟᱜᱼᱟ᱾ ᱡᱮ ᱟᱫᱚ ᱱᱚᱜᱚᱭ ᱢᱮᱥ ᱠᱷᱚᱱᱞᱤᱧ ᱧᱮᱞ ᱠᱮᱫᱟ ᱡᱮ ᱦᱳᱥᱴᱮᱞ ᱨᱮᱱᱟᱜ ᱡᱟᱦᱟ ᱴᱳᱴᱟᱞ ᱯᱷᱤᱡ ᱦᱩᱭᱩᱜ ᱠᱟᱱᱟ ᱴᱳᱴᱟᱞ ᱛᱤᱱᱟᱹᱜ ᱴᱟᱠᱟ ᱦᱩᱭᱩᱜ ᱠᱟᱱᱟ ᱤᱱᱟᱹ ᱥᱟᱶᱛᱮ ᱱᱚᱜᱚᱭ ᱵᱟᱨᱦᱮ ᱨᱮ ᱛᱟᱦᱮᱸ ᱠᱟᱛᱮᱜ᱾ᱢᱟᱱᱮ ᱚᱱᱟ ᱦᱳᱥᱴᱮᱞ ᱠᱷᱚᱱ ᱡᱟᱹᱛᱤᱜ ᱠᱟᱱᱟ ᱠᱤᱪᱷᱩ ᱴᱟᱜ ᱚᱱᱟ ᱫᱚᱞᱤᱧ ᱢᱚᱱᱮ ᱠᱮᱫᱟ ᱛᱟᱦᱚᱞᱮ ᱵᱟᱨᱦᱮ ᱨᱮ ᱞᱤᱧ ᱛᱟᱦᱮᱸᱱᱟ ᱟᱨᱠᱤ ᱪᱮᱫᱟᱜ ᱦᱳᱥᱴᱮᱞ ᱢᱟ ᱥᱮᱭ ᱠᱟᱹᱴᱤᱡ ᱠᱷᱚᱱ ᱞᱤᱧ ᱛᱟᱦᱮᱸ ᱠᱟᱱᱟ᱾ᱱᱟᱨᱥᱟᱨᱤ ᱠᱷᱚᱱᱞᱤᱧ ᱛᱟᱦᱮᱸ ᱠᱟᱱᱟ᱾ ᱯᱮ ᱛᱤᱱᱟᱹᱜ ᱞᱤᱧ ᱛᱟᱦᱮᱱᱟ᱾ᱦᱟᱯᱮ ᱠᱟᱹᱴᱤᱡ ᱵᱟᱦᱨᱮ ᱛᱟᱦᱮᱱ ᱞᱮᱱ ᱜᱮ ᱢᱮᱥ ᱨᱮ᱾
ᱦᱳᱭ ᱚᱱᱟ ᱦᱚᱸ ᱡᱚᱛᱚ ᱥᱮᱫ ᱜᱮ ᱛᱟᱦᱮᱸᱱ ᱫᱚ ᱞᱟᱹᱠᱛᱤ ᱠᱟᱱᱟ᱾ ᱡᱚᱛᱚ ᱥᱮᱫ ᱜᱮᱧ ᱥᱚᱢᱟᱡᱽ ᱥᱮᱫ ᱤᱧ ᱧᱮᱞ ᱞᱮᱠᱟ᱾
ᱦᱮᱸᱻ
ᱟᱫᱚ ᱛᱟᱦᱚᱞᱮ ᱜᱚᱢᱠᱮ ᱚᱱᱠᱟ ᱫᱚ ᱯᱚᱭᱥᱟ ᱠᱟᱹᱣᱰᱤ ᱠᱚᱫᱚ ᱛᱤᱱᱟᱹᱜ ᱜᱟᱱ ᱞᱟᱜᱟᱜ ᱛᱮ᱾ ᱚᱱᱠᱟ ᱢᱮᱥ ᱨᱮᱫᱚ ᱟᱨ ᱦᱳᱥᱴᱮᱞ ᱨᱮᱫᱚ
ᱡᱮᱢᱚᱱ ᱱᱚᱸᱰᱮ ᱦᱤᱥᱟᱹᱵ ᱞᱮᱠᱷᱟᱱ ᱚᱸᱰᱮ ᱞᱟᱜᱟᱜ ᱠᱟᱱᱟ ᱠᱟᱹᱣᱰᱤ ᱯᱮ ᱦᱟᱡᱟᱨ ᱴᱟᱠᱟ ᱜᱟᱱ ᱞᱟᱜᱟᱜ ᱠᱟᱱᱟ ᱱᱚᱰᱮᱸ ᱟᱨ ᱡᱩᱫᱤ ᱤᱭᱟᱹ ᱨᱮ ᱦᱟᱸᱰᱮ ᱦᱳᱭ ᱢᱟᱥᱮ ᱨᱮ ᱚᱱᱠᱟ ᱠᱟ ᱡᱚᱢ ᱧᱩ ᱠᱚᱛᱮ ᱵᱟᱱᱟᱨ
ᱦᱚᱭ
ᱡᱚᱢ ᱧᱩ ᱛᱟᱦᱮᱸ ᱠᱚᱛᱮ ᱠᱟᱨᱮᱱᱴ ᱵᱤᱞ ᱠᱚ ᱡᱷᱚᱛᱚ ᱢᱤᱫ ᱥᱟᱶᱛᱮ ᱯᱮ ᱦᱟᱡᱟᱨ ᱴᱟᱠᱟ᱾ ᱟᱨ ᱦᱳᱥᱴᱮᱞ ᱛᱮᱠᱷᱟᱱ ᱳᱭ ᱯᱚᱧᱪᱟᱥ ᱢᱤᱫᱥᱚ ᱴᱟᱠᱟ ᱡᱟᱹᱥᱛᱤ ᱜᱚᱫᱚᱜ, ᱟᱨᱦᱚᱸ ᱵᱟᱠᱷᱟᱱ ᱵᱟᱨᱥᱚ ᱴᱟᱠᱟ ᱡᱟᱹᱥᱛᱤ ᱜᱚᱫᱚᱜ ᱚᱱᱠᱟ ᱚᱱᱟ ᱫᱚ ᱵᱟᱢ ᱞᱟᱹᱭ ᱫᱟᱲᱮᱭᱟᱜ-ᱟ᱾ ᱛᱚᱠᱷᱚᱱ ᱢᱟ ᱡᱚᱛᱚ ᱦᱟᱱᱤ ᱱᱟᱭ ᱠᱚ, ᱵᱟᱡᱟᱨ ᱨᱮ ᱛᱚ ᱦᱳᱥᱴᱮᱞ ᱫᱚ᱾ ᱵᱟᱡᱟᱨ ᱚᱱᱠᱟ ᱠᱚ ᱛᱟᱦᱮᱸᱱᱟ ᱟᱨ ᱢᱥᱴᱟᱢᱟ ᱪᱟᱭᱱᱟᱢ ᱡᱚᱢ ᱟᱹᱜᱩ ᱠᱮᱫᱟᱢ ᱦᱮᱡ ᱮᱱᱟᱢ, ᱯᱟᱲᱦᱟᱜ ᱫᱲᱩᱵ ᱠᱷᱚᱱ ᱡᱚᱛᱚ ᱠᱤᱪᱩ ᱴᱷᱤᱠ ᱴᱷᱟᱠ ᱦᱚᱥᱴᱮᱞ ᱨᱮᱫᱚ ᱫᱟᱭᱤᱛᱚ ᱛᱟᱸᱦᱮᱱᱟ, ᱱᱤᱭᱚᱢ ᱛᱟᱦᱮᱸᱱᱟ ᱱᱤᱱᱟᱹᱜ ᱫᱤᱱ ᱦᱤᱞᱳᱜ ᱱᱤᱱᱟᱹᱜ ᱦᱚᱲ ᱵᱟᱡᱟᱨ ᱟᱹᱜᱩᱭᱟᱠᱚ᱾ ᱱᱩᱠᱩ ᱠᱚ ᱦᱤᱥᱟᱹ ᱱᱩᱠᱩ ᱠᱚ ᱤᱭᱟᱹᱭᱟ, ᱱᱚᱣᱟ ᱠᱚ ᱛᱟᱦᱮᱱ ᱜᱮᱭᱟ ᱛᱚ᱾
ᱦᱳᱭ᱾ ᱚᱱᱟ ᱛᱚ ᱜᱚᱝᱠᱮ ᱚᱱᱟ ᱨᱮᱫᱚ ᱚᱱᱟ ᱱᱤᱭᱚᱢ ᱠᱚᱫᱚ ᱛᱟᱦᱮᱱ ᱜᱮᱛᱟ ᱵᱚᱱᱟ᱾ ᱛᱚ ᱟᱫᱚ ᱮᱻ ᱡᱚᱠᱷᱚᱱ ᱡᱮᱢᱚᱱ ᱟᱵᱚᱣᱟᱜ ᱯᱟᱹᱦᱤᱞ ᱨᱮᱱ ᱦᱟᱯᱲᱟᱢ ᱠᱚᱠᱚ ᱢᱮᱱ ᱠᱮᱫᱟ ᱠᱤᱱᱛᱩ ᱚᱱᱟ ᱠᱚ ᱠᱟᱛᱷᱟ ᱞᱮᱠᱟᱛᱮᱵᱚᱱ ᱟᱸᱡᱚᱢ ᱟᱠᱟᱜ ᱠᱤᱱᱛᱩ ᱥᱟᱢᱟᱱ ᱞᱮᱠᱟᱛᱮᱫᱚ ᱵᱟᱵᱧ ᱧᱮᱞ ᱠᱟᱫᱟ᱾ ᱟᱨ ᱱᱚᱣᱟ ᱫᱚᱵᱚᱱ ᱟᱵᱚ ᱥᱟᱢᱟᱱ ᱞᱮᱠᱟ ᱠᱟᱛᱷᱟ ᱨᱮᱦᱚᱸ ᱵᱚᱱ ᱟᱸᱡᱚᱢ ᱠᱟᱫᱟ ᱟᱨ ᱥᱟᱢᱟᱱ ᱨᱮᱦᱚᱸ ᱵᱚᱱ ᱧᱮᱞ ᱫᱟ᱾
ᱦᱮᱸ ᱦᱮᱸ᱾
ᱚᱻ
ᱛᱟᱦᱚᱞᱮ ᱟᱻ ᱚᱱᱟ ᱟᱯᱮ ᱚᱱᱮ ᱢᱮᱱᱟᱜ ᱫᱚ ᱛᱟᱸᱦᱮᱱ ᱫᱚᱠᱚ ᱨᱮ ᱚᱱᱟ ᱠᱟᱹᱣᱰᱤ ᱫᱚ ᱛᱤᱱᱟᱹᱜ ᱠᱚᱠᱚ ᱦᱟᱛᱣ ᱛᱟᱠᱚᱣᱟ ᱢᱟᱱᱮ ᱛᱤᱱᱟᱹᱜ ᱜᱟᱱ ᱦᱩᱭ ᱫᱟᱲᱮ ᱠᱚᱜᱼᱟ?
ᱮᱸ ᱮᱻ ᱱᱟᱥᱮ ᱜᱮ ᱢᱮᱱᱞᱮᱱᱠᱷᱟᱱ ᱫᱚ ᱱᱚᱰᱮ ᱫᱚ ᱦᱩᱭᱩᱜᱼᱟ ᱯᱚᱱᱨᱚᱥᱚ,
ᱚ᱾
ᱦᱳᱭ ᱛᱟᱦᱮᱱ ᱛᱮ ᱛᱟᱦᱮᱱ ᱛᱮᱫᱚ ᱵᱟᱝ ᱢᱟᱱᱮ ᱡᱚᱢ ᱧᱩ ᱠᱷᱚᱨᱪᱟ ᱠᱚᱛᱮ᱾ ᱦᱳᱭ᱾ ᱟᱨ ᱚᱱᱟ ᱟᱨᱵᱤᱱ ᱧᱮᱞ ᱞᱮᱠᱷᱟᱱ ᱚᱱᱟ ᱡᱟᱦᱟᱸ ᱵᱚᱪᱷᱚᱨ ᱥᱮᱥᱮ ᱚᱱᱟ, ᱦᱳᱥᱴᱮᱞ ᱯᱷᱤᱥ ᱠᱚ ᱚᱱᱟ ᱪᱟᱨᱡ ᱠᱚ ᱞᱟᱜᱟᱜᱼᱟ ᱛᱚ, ᱚᱱᱟ ᱚᱱᱟ ᱠᱚᱫᱚ ᱥᱟᱛᱟᱥ ᱥᱚ ᱠᱚ ᱦᱟᱛᱟᱣ ᱛᱟᱞᱮᱭᱟ᱾
ᱚᱻ
ᱚ ᱟᱫᱚ
ᱵᱷᱩᱜᱤ ᱜᱮ ᱵᱷᱟᱹᱜᱤ ᱜᱮ᱾
ᱦᱳᱭ ᱦᱳᱭ᱾ ᱟᱨ ᱨᱩᱢ ᱠᱚᱦᱚᱸ ᱟᱹᱰᱤ ᱥᱟᱯᱷᱟ ᱥᱟᱹᱯᱷᱤ ᱜᱮᱭᱟ ᱛᱟᱯᱚᱨ ᱱᱟᱣᱟ ᱦᱳᱥᱴᱮᱞ ᱠᱟᱱᱟ᱾
ᱚ ᱛᱟᱦᱚᱞᱮ ᱟᱹᱰᱤ ᱱᱟᱯᱟᱭ ᱛᱚ᱾
ᱦᱳᱭ ᱟᱨ ᱱᱚᱰᱮ ᱫᱚ ᱟᱹᱰᱤ ᱟ ᱢᱟᱱᱮ ᱯᱮᱭᱟ ᱯᱩᱱᱭᱟᱹ ᱦᱳᱥᱴᱮᱞ ᱢᱮᱱᱟᱜ ᱟᱠᱟᱫᱟ ᱛᱚ ᱟᱫᱚ ᱚᱱᱠᱟ ᱞᱮᱠᱟ ᱛᱮᱫᱚ ᱧᱮᱞ ᱜᱟᱱᱚᱜᱼᱟ ᱡᱮ ᱫᱤᱠᱩ ᱠᱚᱦᱚᱸ ᱠᱚ ᱛᱟᱸᱦᱮᱱ ᱠᱟᱱ ᱛᱟᱸᱦᱮᱱᱟ ᱡᱟᱦᱟᱸᱨᱮ,
ᱦᱩ᱾
ᱦᱳᱭ ᱵᱟᱨᱭᱟ ᱦᱳᱥᱴᱮᱞ ᱢᱮᱱᱟᱜᱼᱟ, ᱫᱤᱠᱩ ᱠᱚᱣᱟᱜ ᱟᱞᱟᱫᱟ ᱟᱨ ᱦᱚᱲ ᱠᱚᱣᱟᱜ ᱟᱞᱟᱫᱟ᱾
ᱚᱱᱠᱟ ᱟᱞᱟᱫᱟ ᱫᱚ ᱢᱤᱥ
ᱦᱳᱭ ᱢᱤᱫ ᱥᱟᱣᱛᱮᱫᱚ ᱵᱟᱝᱜᱮ᱾ ᱟᱫᱚ ᱦᱚᱲ ᱠᱚᱫᱚ ᱟᱞᱮ ᱠᱚᱫᱚ ᱡᱚᱛᱚᱞᱮ ᱦᱚ ᱦᱚ ᱦᱚᱲ ᱠᱚᱫᱚᱞᱮ ᱛᱟᱸᱦᱮᱱ ᱜᱮᱭᱟ᱾ ᱟᱨ ᱫᱤᱠᱩ ᱠᱚᱫᱚ ᱮᱴᱜ ᱨᱮᱠ ᱛᱟᱸᱦᱮᱱᱟ᱾
ᱚ ᱢᱟᱱᱮ ᱢᱤᱫᱴᱤᱡ ᱨᱩᱢ ᱨᱮ ᱛᱟᱦᱚᱞᱮ ᱛᱤᱱᱟᱹᱜ ᱠᱟᱛᱮᱫ ᱵᱟᱨ ᱦᱚᱲ ᱥᱮ ᱯᱮ ᱦᱚᱲ ᱥᱮ ᱢᱤᱫ ᱦᱚᱲ ᱟᱛᱮᱫ ᱜᱮ?
ᱦᱮᱸ ᱜᱚᱝᱠᱮ ᱱᱚᱝᱠᱟ ᱢᱮᱱ ᱞᱮᱱᱠᱷᱟᱱ ᱫᱚ, ᱢᱤᱫ ᱦᱚᱲ ᱨᱮ ᱢᱤᱫᱴᱟᱝ ᱨᱩᱢ ᱨᱮ ᱯᱩᱱ ᱦᱚᱲ ᱛᱟᱦᱮᱱ ᱜᱟᱱᱚᱜᱼᱟ, ᱢᱤᱫᱴᱟᱝ ᱨᱩᱢ ᱨᱮ ᱵᱟᱨ ᱦᱚᱲ, ᱢᱮᱫ ᱴᱟᱝ ᱨᱩᱢ ᱨᱮ ᱢᱤᱫ ᱦᱚᱲ᱾ ᱚᱱᱠᱟ ᱦᱚᱸ ᱨᱩᱢ ᱢᱮᱱᱟᱜ ᱟᱠᱟᱫᱟ ᱚᱱᱠᱟᱜ ᱚᱱᱠᱟᱱᱟᱜ ᱠᱚᱨᱮ ᱦᱚᱸ ᱛᱟᱦᱮᱸ ᱜᱟᱱᱚᱜ ᱜᱮᱭᱟ᱾ ᱟᱫᱚ ᱛᱟᱦᱮᱱ ᱞᱮᱠᱟ ᱢᱮᱱᱞᱠᱷᱟᱱ ᱫᱚ ᱡᱚᱛᱚ ᱦᱚᱲ ᱢᱤᱞᱮ ᱢᱤᱥᱮ ᱜᱮᱛᱚ ᱛᱟᱦᱮᱱ ᱦᱩᱭᱩᱜᱼᱟ ᱵᱟᱨ ᱯᱮ ᱦᱚᱲ ᱢᱤᱫ ᱥᱟᱶᱛᱮ ᱛᱟᱸᱦᱮᱞᱮᱠᱟ ᱜᱮ ᱵᱷᱟᱹᱜᱤ ᱫᱚ᱾ ᱟᱫᱚᱜ ᱦᱳᱭ᱾
ᱛᱟᱦᱚᱞᱮ ᱟᱵᱤᱱ ᱫᱚ ᱪᱮᱫᱠᱟ ᱮᱠᱞᱟ ᱵᱤᱱ ᱛᱟᱸᱦᱮᱱ ᱠᱟᱱᱟ ᱥᱮ ᱟᱨᱦᱚᱸ ᱜᱟᱛᱮ ᱠᱚ ᱥᱟᱶᱛᱮᱵᱤᱱ ᱛᱟᱦᱮᱱ ᱠᱟᱱᱟ᱾
ᱵᱟᱝ ᱜᱚᱢᱠᱮ ᱟᱹᱞᱤᱧ ᱫᱚ ᱟᱹᱞᱤᱧ ᱫᱚ ᱵᱟᱨ ᱦᱚᱲ ᱢᱮᱱᱟᱜ ᱠᱟᱜ ᱞᱤᱧᱟᱹ᱾
ᱚ ᱵᱟᱨ ᱦᱚᱲ ᱢᱮᱱᱟᱜ ᱵᱤᱱᱟ?
ᱦᱳᱭ᱾
ᱩᱱᱤ ᱦᱚᱸᱛᱚ ᱢᱟᱱᱮ ᱛᱤᱱᱟᱹᱜ ᱢᱤᱫᱴᱤᱡ ᱥᱟᱵᱡᱮᱠᱴ ᱠᱟᱱᱟ ᱥᱮ ᱟᱞᱟᱫᱟ ᱥᱟᱵᱡᱮᱠᱴ? ᱟᱵᱤᱱ ᱥᱟᱶᱛᱮ ᱢᱮᱱᱟᱭ ᱾
ᱩᱦᱩᱱᱤ ᱫᱚ ᱚᱱᱟ ᱥᱟᱱᱛᱟᱲᱤ ᱛᱮ ᱯᱟᱲᱦᱟᱜ ᱠᱟᱱᱟᱭ ᱾
ᱚ ᱟᱵᱚ ᱪᱤᱠᱤᱛᱮ ᱟᱪᱪᱷᱟ ᱾
ᱚᱱᱟ ᱦᱚᱸ ᱟᱹᱞᱤᱧ ᱫᱚ ᱵᱟᱹᱞᱤᱧ ᱪᱮᱫ ᱟᱠᱟᱫᱟ ᱱᱤᱛᱚᱜ ᱫᱷᱟᱹᱵᱤᱡ ᱛᱮᱦᱚᱸ ᱪᱮᱫ ᱞᱟᱜᱟᱣ ᱟᱹᱞᱤᱧᱟ?
ᱦᱮᱸ ᱪᱮᱫ ᱵᱤᱱ ᱪᱮᱫ ᱛᱚ ᱞᱟᱹᱠᱛᱤ ᱠᱟᱱ ᱛᱟᱵᱚᱱ ᱜᱮᱭᱟ ᱵᱟᱵᱚ ᱪᱮᱫ ᱞᱮᱠᱷᱟᱜ ᱟᱵᱚᱣᱟᱜ ᱪᱤᱠᱤ ᱦᱚᱸ
ᱱᱤᱡᱮ ᱱᱤᱡᱮ ᱛᱮᱜᱮ ᱪᱮᱫ ᱦᱩᱭᱩᱜ ᱛᱟᱵᱚᱱᱟ ᱾
ᱦᱳᱭ ᱾
ᱟᱵᱚ ᱡᱩᱫᱤ ᱟᱵᱚᱜ ᱪᱤᱠᱤ ᱡᱩᱫᱤ ᱵᱟᱵᱚᱱ ᱧᱮᱞᱟ, ᱚᱠᱚᱭ ᱧᱮᱞ ᱛᱟᱵᱚᱱᱟ ᱚᱠᱚᱭ ᱦᱚᱸ ᱵᱟᱠᱚ ᱧᱮᱞ ᱛᱟᱵᱚᱱᱟ ᱟᱵᱚᱱᱟᱜ ᱡᱤᱱᱤᱥ ᱟᱵᱚ ᱜᱮᱵᱚᱱ ᱚᱭᱟᱹᱨ ᱨᱟᱠᱟᱵ ᱦᱩᱭᱩᱜ ᱛᱟᱵᱚᱱᱟ ᱾
ᱦᱳᱭ ᱾
ᱚᱞ ᱵᱚᱱ ᱪᱮᱫᱟ ᱨᱚᱲ ᱵᱚᱱ ᱪᱮᱫᱟ ᱵᱟᱝᱛᱮ ᱨᱚᱲ ᱵᱚᱱ ᱵᱟᱲᱟᱭ ᱜᱮᱭᱟ ᱡᱟᱦᱟᱸ ᱠᱚ ᱡᱮᱢᱚᱱ ᱨᱚᱲ ᱨᱚᱲ ᱛᱮ ᱡᱮᱢ ᱫᱤᱠᱩ ᱨᱚᱲ ᱠᱚᱦᱚᱸ ᱟᱵᱚ ᱥᱟᱶ ᱛᱮᱦᱚᱛᱚ ᱥᱟᱢᱵᱟᱣ ᱠᱟᱱᱟ ᱟᱵᱚᱣᱟᱜ ᱠᱟᱛᱷᱟ ᱨᱮᱦᱚᱸ ᱵᱟᱝᱛᱮ ᱱᱚᱜᱼᱚ ᱱᱚᱝᱠᱟ ᱾ ᱚᱱᱠᱟ ᱜᱮ ᱛᱟᱦᱮᱱ ᱜᱮᱭᱟ ᱾
ᱟᱨ ᱱᱚᱛᱮ ᱫᱚ ᱧᱮᱞ ᱞᱮᱱᱠᱷᱟᱱ ᱫᱚ ᱡᱚᱛᱚ ᱦᱚᱲ ᱜᱮ ᱫᱤᱠᱤ ᱛᱮᱜᱮ ᱠᱚ ᱨᱚᱲᱟ ᱾
ᱦᱮᱸ ᱫᱤᱠᱩ
ᱦᱮᱸ ᱦᱚᱲ ᱠᱟᱱ ᱨᱮᱦᱚᱸ ᱦᱚᱲ ᱛᱮᱫᱚ ᱵᱟᱭ ᱨᱚᱲ ᱟᱢᱟᱭ ᱾
ᱦᱚᱲ ᱛᱮᱦᱚᱸ ᱵᱟᱭ ᱨᱚᱲ ᱟᱢᱟᱭ ᱤᱱᱠᱟᱹᱜᱮ ᱵᱟᱝ